ᱦᱮᱞᱳ
ᱦᱮᱞᱳ
ᱦᱮᱸ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ ᱜᱚᱢᱠᱮ ᱡᱚᱦᱟᱨ ᱜᱮ
ᱦᱮᱸ ᱡᱚᱦᱟᱨ ᱜᱮ
ᱟᱢᱻ ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱱᱤᱛᱚᱜ ᱦᱮᱸ
ᱞᱟᱹᱭ ᱫᱟᱞᱤᱧ ᱪᱮᱫ ᱠᱚᱵᱤᱱ ᱪᱤᱠᱟᱹᱭᱮᱫᱟ ᱚᱲᱟᱜ ᱨᱮᱫᱚ
ᱫᱩᱲᱩᱵ ᱵᱟᱲᱟ ᱦᱩᱭ ᱠᱟᱱᱟ ᱱᱚᱜᱼᱚᱭ ᱠᱟᱹᱢᱤ ᱱᱟᱞᱟ ᱪᱟᱞᱟᱣ ᱦᱩᱭ ᱞᱮᱱᱟ ᱱᱚ ᱦᱮᱡ ᱵᱟᱲᱟ ᱠᱟᱛᱮ ᱫᱩᱲᱩᱵ ᱵᱟᱲᱟ ᱦᱩᱭ ᱠᱟᱱᱟ ᱟᱨ ᱪᱚᱸᱫᱟ ᱵᱟᱥᱟᱝ ᱠᱚ ᱪᱟᱹᱞᱩᱣᱟᱠᱟᱱᱟ ᱟᱨ ᱛᱮᱦᱮᱧ ᱫᱚ ᱥᱚᱣᱟᱵᱤᱱ ᱠᱚ ᱟᱹᱞᱩ ᱠᱚ ᱟᱨ ᱢᱩᱱᱜᱟᱹ ᱟᱲᱟᱜ ᱠᱚᱠᱚ ᱩᱛᱩ ᱪᱟᱞ ᱪᱟᱹᱞᱩᱣᱟᱠᱟᱱᱟ ᱟᱨ ᱚᱱᱟ ᱠᱚ ᱤᱥᱤᱱ ᱵᱟᱲᱟ ᱞᱮᱱᱠᱷᱟᱱ ᱡᱚᱢ ᱜᱚᱫ ᱛᱮᱞᱮ ᱱᱟᱜ ᱞᱮ ᱡᱟᱹᱯᱤᱫ ᱜᱚᱫᱟ ᱟᱹᱵᱤᱱ ᱥᱮᱫ ᱫᱚ
ᱟᱞᱤᱧ ᱦᱚᱸ ᱱᱚᱜᱼᱚᱭ ᱟᱨ ᱠᱟᱹᱴᱤᱡᱛ ᱠᱷᱟᱡᱟᱹᱲᱤ ᱞᱤᱧ ᱡᱚᱢ ᱞᱟᱹᱜᱤᱫ ᱠᱷᱡᱟᱹᱲᱤ ᱡᱚᱢ ᱠᱟᱛᱮ ᱫᱟᱠᱟ ᱩᱛᱩ ᱠᱚᱫᱚ ᱟᱨᱤ ᱤᱥᱤᱱ ᱦᱳᱭᱳᱜᱼᱟ ᱫᱟᱠᱟ ᱩᱛᱩ ᱤᱥᱤᱱ ᱞᱮᱱᱠᱷᱟᱱ ᱜᱮᱠᱚ ᱡᱚᱢᱟᱞᱮ ᱦᱟᱸᱜ
ᱟᱫᱚ ᱚᱲᱟᱜ ᱠᱚᱨᱮ ᱚᱠᱟᱞᱮᱠᱟ ᱵᱮᱥ ᱵᱟᱲᱟ ᱜᱮ ᱡᱷᱚᱛᱚ
ᱦᱮᱸ ᱡᱷᱚᱛᱚ ᱜᱮ ᱵᱮᱥ ᱵᱟᱲᱟ ᱜᱮ ᱱᱚᱛᱚᱜ ᱜᱮ ᱵᱮᱥ ᱵᱟᱲᱟ ᱞᱮ ᱛᱮᱦᱮᱧ ᱵᱟᱭᱨᱮ ᱞᱮ ᱪᱟᱞᱟᱣ ᱞᱮᱱᱟ ᱵᱟᱭᱨᱮ ᱠᱷᱚᱱᱟᱜ ᱛᱮᱦᱮᱧ ᱜᱮᱞᱮ ᱨᱩᱟᱹᱲ ᱮᱱᱟᱞᱮ
ᱩᱸ ᱟᱨ ᱱᱚᱛᱮᱢᱟ
ᱩᱸ ᱵᱟᱨᱫᱤᱱ ᱞᱟᱦᱟᱨᱮ ᱫᱚᱢᱮ ᱫᱟᱜ ᱵᱟᱲᱟ ᱠᱮᱫᱟ ᱟᱫᱚ ᱫᱟᱜ ᱵᱟᱲᱟᱛᱮᱫ ᱩᱸ ᱠᱤᱪᱷᱩᱩᱜᱟᱱ ᱵᱟᱹᱫᱽ ᱫᱚ ᱩᱱᱩᱢ ᱜᱚᱫ ᱞᱮᱟᱜᱼᱟ ᱩᱱᱩᱢ ᱠᱟᱛᱮᱫ ᱫᱚ ᱟᱫᱚ ᱡᱟᱦᱟᱸ ᱡᱟᱦᱟᱸᱛᱤᱱᱟᱹᱜ ᱦᱩᱲᱩᱞᱮ ᱨ ᱼ ᱚᱜ ᱮᱨ ᱤᱨ ᱞᱟᱹᱭᱟ ᱟᱫᱚ ᱚᱱᱟ ᱠᱚᱢᱟ ᱰᱩᱵᱩᱡ ᱪᱟᱵᱟ ᱠᱟᱱᱟ
ᱚ ᱟᱨ ᱛᱮᱦᱮᱧ ᱫᱚ ᱚᱱᱛᱮ ᱫᱚᱭ ᱫᱟᱜ‌ ᱞᱮᱫᱟ ᱥᱮ ᱵᱟᱝᱟ
ᱛᱮᱦᱮᱧ ᱫᱚ ᱱᱚᱛᱮ ᱫᱚ ᱵᱟᱭ ᱫᱟᱜ ᱠᱟᱫᱟ ᱠᱤᱪᱷᱩ ᱵᱟᱨᱯᱮ ᱫᱤᱱ ᱞᱟᱦᱟ ᱠᱷᱚᱱᱟᱜ ᱜᱮ ᱫᱟᱜ ᱞᱟᱜ-ᱟᱭ ᱟᱨ ᱛᱮᱦᱮᱧ ᱫᱚ ᱵᱚᱱ ᱧᱚᱜ ᱠᱟᱜᱼᱟ ᱛᱮᱦᱮᱧ ᱥᱮᱛᱟᱜ ᱦᱚᱸ ᱱᱟᱥᱮ ᱱᱟᱥᱮ ᱜᱮ ᱫᱟᱜ ᱡᱟᱹᱲᱤ ᱞᱟᱜᱼᱟᱭ ᱟᱫᱚ ᱵᱟᱨ ᱯᱮ ᱫᱤᱱ ᱫᱚᱭ ᱫᱟᱜ ᱠᱮᱫᱟᱭ ᱟᱫᱚ ᱟᱹᱰᱤ ᱟᱢᱫᱟᱭ ᱫᱟᱜ ᱠᱮᱫᱟ ᱥ ᱥᱤᱝ ᱧᱤᱫᱟᱹ ᱥᱤᱧ ᱧᱤᱫᱟᱹᱭ ᱫᱟᱜ ᱠᱮᱫᱟ ᱟᱫᱚ ᱡᱮᱢᱚᱱ ᱥᱤᱧ ᱧᱤᱫᱟᱹ ᱫᱟᱜ ᱠᱮᱫ ᱠᱷᱟᱱ ᱜᱚᱴᱟ ᱰᱟᱹᱦᱤ ᱵᱟᱹᱫᱽ ᱠᱚ ᱜᱚᱴᱟ ᱰᱟᱹᱦᱤ ᱨᱮᱱᱟᱜ ᱫᱟᱜ ᱠᱚ ᱞᱟᱛᱟᱨ ᱥᱮᱱ ᱵᱟᱹᱫ ᱥᱮᱱᱜᱮ ᱞᱤᱸᱜᱤ ᱦᱮᱡ ᱟᱬᱜᱚᱭᱮᱱᱟ ᱟᱫᱚ ᱮᱱᱠᱷᱟᱱ ᱡᱟᱦᱟᱸ ᱛᱤᱱᱟᱹᱜ ᱦᱩᱲᱩᱞᱮ ᱮᱨ ᱞᱟᱜᱼᱟ ᱛᱷᱚᱲᱟ ᱵᱟᱠᱷᱨᱟ ᱚᱱᱟ ᱠᱚᱢᱟ ᱰᱩᱵᱩᱡ ᱮᱱᱟ ᱰᱩᱵᱩᱡ ᱯᱚᱨᱮ ᱱᱤᱛᱚᱜ ᱢᱟ ᱜᱚᱡᱚᱜ ᱠᱟᱱᱟ ᱱᱟᱥᱮ ᱱᱟᱜ ᱵᱟᱝᱟ ᱪᱮᱫ ᱪᱤᱠᱟᱹᱜᱼᱟ ᱚᱱᱟᱜᱮ ᱦᱩᱸ ᱟᱫᱚ ᱚᱱᱛᱮ ᱫᱚ ᱜᱚᱝᱠᱮ ᱨᱚᱦᱚᱭ ᱠᱚᱫᱚ ᱮᱛᱚᱦᱚᱵ ᱜᱚᱫ ᱱᱟ
ᱨᱚᱦᱚᱭ ᱠᱚᱫᱚ ᱟᱹᱨᱤᱭ ᱮᱛᱚᱵᱚᱜᱼᱟ ᱱᱛᱮ ᱢᱟ ᱛᱮᱦᱧ ᱢᱟ ᱫᱚᱢᱮ ᱫᱟᱜ ᱠᱮᱫᱟ ᱟᱞᱮ ᱦᱚᱸ ᱟᱯᱮ ᱞᱮᱠ ᱼᱼ ᱚᱱᱠᱟ ᱜᱮ ᱛᱚᱞᱟ ᱠᱚᱞᱮ ᱜᱤᱰᱤ ᱠᱟᱫᱟ ᱛᱚᱞᱟ ᱠᱚᱢᱟᱞᱮ ᱜᱤᱰᱤ ᱠᱟᱫᱟ ᱼᱼ ᱛᱮᱦᱮᱧ ᱢᱟ ᱫᱚᱢᱮ ᱫᱟᱜ ᱠᱮᱫ ᱠᱷᱟᱱᱮ ᱵᱟᱹᱫᱽ ᱠᱚᱢᱟ ᱯᱮᱨᱮᱡ ᱪᱟᱵᱟ ᱠᱟᱱᱟ ᱫᱟᱜ ᱛᱮᱜᱮ ᱦᱚᱨ ᱠᱚᱦᱚᱸ ᱯᱮᱨᱮᱡ ᱪᱟᱵᱟ ᱠᱟᱱ ᱛᱟᱞᱮᱭᱟ ᱵᱟᱡᱟᱨ ᱫᱤᱥᱚᱢ ᱥᱮᱫ
ᱟᱪᱪᱷᱟ ᱟᱪᱪᱷᱟ ᱟᱨ ᱚᱱᱛᱮ ᱨᱮ ᱚᱠᱟᱞᱮᱠᱟ ᱚᱠᱟᱞᱮᱠᱟ ᱡᱮ ᱟᱵᱚ ᱪᱮᱫ ᱡᱤ ᱪᱮᱫ ᱞᱤᱧ ᱞᱮᱭᱟ ᱟᱫᱚ ᱱᱚᱣᱟ ᱵᱟᱫᱛᱮ ᱡᱟᱦᱟᱸ ᱪᱟᱥᱵᱟᱥ ᱵᱟᱫᱛᱮ ᱟᱨ ᱡᱟᱸᱦᱟᱱᱟᱜ ᱚᱝᱠᱟ ᱵᱟᱲᱟᱭ ᱞᱮᱠᱟᱱ ᱡᱤᱱᱤᱥ ᱟᱹᱵᱤᱱ ᱡᱟᱸᱦᱟᱱᱟᱜ ᱵᱤᱱ ᱵᱟᱲᱟᱭ ᱠᱟᱫᱟ ᱱᱤᱛ ᱫᱷᱟᱹᱨᱤᱡ ᱛᱮ ᱟᱣᱨᱤᱠᱚ ᱞᱟᱹᱭᱟᱵᱤᱱᱟ ᱠᱤ ᱚᱞ ᱯᱟᱲᱦᱟᱣ ᱛᱮ ᱚᱱᱟ ᱟᱨᱤ ᱜᱮᱭᱟᱱ ᱟᱹᱣᱨᱤᱵᱤᱱ ᱦᱟᱛᱟᱣᱟ ᱛᱚ ᱟᱢᱟᱜ ᱡᱟᱦᱟᱱᱟᱜ ᱩᱫᱽᱫᱮᱥᱥᱚ ᱢᱩᱲᱩ ᱠᱚ ᱵᱤᱱ ᱵᱟᱰᱟᱭ ᱠᱮᱫᱟ ᱡᱮ ᱵᱟᱝᱼᱟ
ᱟᱹᱵᱤᱱ ᱢᱟᱱᱮ ᱪᱮᱠᱟᱱᱟᱜ ᱤᱭᱟᱹ ᱵᱮᱱ ᱞᱟᱹᱭ ᱚᱪᱚᱭᱮᱫᱟ ᱵᱟᱹᱧ ᱵᱩᱡᱷᱟᱹᱣ ᱫᱟᱲᱮᱭᱟᱜ ᱠᱟᱱᱟ
ᱦᱮᱸ ᱟᱹᱞᱤᱧᱟᱜ ᱞᱟᱹᱭ ᱚᱞ ᱵᱟᱫᱛᱮ ᱡᱟᱦᱟᱸ ᱛᱤᱱᱟᱹᱜ ᱚᱱᱠᱟ ᱠᱚ ᱞᱟᱹᱭᱟ ᱚᱱᱟ ᱚᱞᱚᱜ ᱵᱟᱫ ᱛᱮ ᱮᱴᱟᱜ ᱜᱮᱭᱟᱱ ᱦᱚᱸ ᱡᱟᱦᱟᱸᱭ ᱴᱷᱮᱱ ᱟᱵᱤᱱ ᱦᱟᱛᱟᱣᱮᱫᱟ ᱠᱤ ᱥᱚᱢᱟᱡᱽ ᱯᱨᱚᱛᱤ ᱡᱟᱦᱟᱱᱟᱜ ᱠᱤ ᱵᱚᱫᱚᱞᱚᱜ ᱨᱮᱭᱟᱜ ᱚᱱᱠᱟᱱᱟᱜ ᱫᱷᱟᱨᱚᱱᱟ ᱜᱮᱭᱟᱱ ᱵᱩᱡᱷᱟᱹᱣ ᱫᱟᱲᱮᱭᱟᱜ ᱠᱟᱱᱟ ᱵᱤᱱ
ᱟᱪᱪᱷᱟ ᱢᱟᱱᱮ ᱚᱞᱚᱜ ᱵᱟᱫᱛᱮ ᱮᱴᱟᱜ ᱜᱮᱭᱟᱢ ᱛᱚ
ᱚ ᱦᱚᱸ ᱦᱮᱸ
ᱚᱞᱚᱜ ᱵᱟᱫ ᱛᱮᱫᱚ ᱚᱱᱠᱟ ᱮᱴᱟᱜ ᱜᱮᱭᱟᱱ ᱫᱚ ᱦᱮᱸ ᱱᱚᱣᱟ ᱠᱚᱨᱮᱜ ᱜᱮ ᱟᱛᱳ ᱠᱚᱨᱮᱱᱟᱜ ᱥᱮᱬᱟ ᱥᱮᱬᱟ ᱢᱟᱱᱮ ᱢᱩᱬᱩᱫ ᱦᱚᱲ ᱠᱚᱴᱷᱮᱱ ᱜᱮ ᱠᱤᱪᱷᱩ ᱠᱟᱛᱷᱟ ᱠᱚ ᱟᱵᱚᱣᱟᱜ ᱟᱹᱨᱤᱪᱟᱹᱞᱤ ᱨᱮᱱᱟᱜ ᱠᱤᱪᱷᱩ ᱠᱟᱛᱷᱟ ᱠᱚᱧ ᱟᱸᱡᱚᱢ ᱵᱟᱲᱟᱭᱮᱫ ᱜᱮᱭᱟ ᱟᱨ ᱚᱞᱚᱜ ᱠᱚᱨᱮ ᱦᱚᱧ ᱚᱞᱚᱜ ᱯᱟᱲᱦᱟᱣ ᱵᱟᱲᱟᱜ ᱠᱟᱱ ᱜᱮᱭᱟ ᱟᱫᱚ ᱱᱤᱛᱚᱜ ᱢᱟ ᱤᱧ ᱢᱟ ᱚᱞᱚᱜ ᱠᱟᱱ ᱜᱮᱭᱟ ᱟᱫᱚ ᱩᱱᱟᱹᱜ ᱜᱮᱭᱟᱱ ᱫᱚ ᱦᱟᱜ ᱵᱟᱹᱱᱩᱜ ᱟᱠᱟᱫ ᱛᱤᱧᱟᱹ ᱢᱟᱱᱮ ᱮᱴᱟᱜ ᱠᱚᱨᱮᱱᱟᱜ ᱫᱚ ᱚᱞᱚᱜ ᱵᱟᱫ ᱛᱮ
ᱦᱮᱸ ᱟᱫᱚ ᱚᱱᱟᱛᱮ ᱠᱚ ᱞᱟᱹᱭᱟ ᱠᱷᱟᱹᱞᱤ ᱚᱞ ᱛᱮᱦᱚᱸ ᱵᱟᱭ ᱜᱟᱱᱚᱜᱼᱟ ᱚᱞᱚᱜ ᱥᱟᱶ ᱥᱟᱶᱛᱮ ᱪᱟᱥᱵᱟᱥ ᱠᱚᱨᱮ ᱛᱟᱯᱚᱨᱮ ᱠᱟᱹᱢᱤ ᱱᱟᱞᱟ ᱠᱚ ᱡᱚᱛᱚᱣᱟᱜ ᱜᱮ ᱪᱮᱫ ᱫᱚᱨᱠᱟᱨ ᱦᱮᱸ ᱥᱮ ᱵᱟᱝ ᱜᱚᱝᱠᱮ ᱟᱫᱚ ᱚᱱᱟ ᱟᱠᱚ ᱡᱩᱫᱤ ᱵᱟᱹᱵᱤᱤᱱ ᱪᱮᱫᱟ ᱢᱮᱱᱠᱷᱟᱱ ᱵᱷᱚᱵᱤᱥᱥᱚᱛ ᱨᱮᱦᱚᱸ ᱠᱷᱟᱹᱞᱤ ᱚᱞ ᱛᱮᱢᱟ ᱞᱟᱡ ᱟᱹᱥᱩᱞ ᱢᱟ ᱵᱟᱭ ᱜᱟᱱᱚᱜᱼᱟ ᱦᱚᱭᱛᱳ ᱛᱮᱦᱮᱧ ᱚᱞ ᱯᱟᱲᱦᱟᱣ ᱛᱮᱵᱤᱱ ᱡᱟᱦᱟᱸ ᱨᱮᱵᱤᱱ ᱪᱟᱹᱠᱨᱤ ᱠᱮᱫᱟ ᱟᱹᱵᱤᱱ ᱫᱚᱨᱢᱟ ᱠᱚᱵᱮᱱ ᱧᱟᱢ ᱠᱮᱫᱟ ᱠᱷᱟᱹᱞᱤ ᱚᱱᱟ ᱛᱮᱢᱟ ᱵᱟᱭ ᱜᱟᱱᱚᱜᱼᱟ ᱪᱟᱥ ᱵᱟᱥ ᱦᱚᱸ ᱧᱮᱞᱚᱜ ᱫᱚᱨᱠᱟᱨ ᱟᱨ ᱟᱯᱮ ᱱᱤᱛᱚᱜ ᱜᱚᱝᱠᱮ ᱚᱱᱛᱮ ᱥᱮᱫ ᱨᱮ ᱪᱮᱫ ᱡᱟᱹᱥᱛᱤ ᱪᱟᱥ ᱵᱟᱲᱟ ᱦᱩᱭᱩᱜ ᱜᱮᱭᱟ ᱡᱟᱦᱳ ᱟᱵᱚ
ᱟᱞᱮ ᱱᱚᱛᱮᱫᱚ ᱡᱟᱛᱮ ᱵᱚᱞᱛᱮ ᱫᱚ ᱟᱞᱮ ᱱᱚᱛᱮᱫᱚ ᱱᱚᱣᱟ
ᱦᱩᱲᱩ ᱵᱟᱫᱛᱮ ᱦᱩᱲᱩ ᱵᱟᱫᱛᱮ ᱠᱟ ᱡᱟᱦᱟᱸ ᱱᱤᱛᱚᱜ ᱦᱩᱲᱩ ᱢᱟ ᱜᱚᱴᱟ ᱡᱟᱣᱞᱮᱠᱟ ᱚᱠᱟ ᱜᱚᱴᱟ ᱫᱤᱥᱚᱢ ᱜᱮ ᱪᱟᱥᱚᱜ ᱠᱟᱱᱟ ᱱᱤᱛᱚᱜ ᱥᱮ ᱱᱤᱛᱚᱜ
ᱦᱚᱲᱳᱵᱚ ᱦᱳᱲᱳ ᱵᱟᱫ ᱛᱚ ᱚᱱᱠᱟ ᱫᱚ ᱪᱟᱥ ᱠᱚᱫᱚ ᱵᱟᱝ ᱦᱩᱭᱩᱜ ᱜᱮᱭᱟᱞᱮ ᱱᱚᱛᱮᱫ ᱫᱚ ᱟᱞᱮ ᱱᱚᱛᱮ ᱫᱚ ᱥᱩᱫᱷᱩ ᱦᱩᱲᱩ ᱠᱚᱜᱮ ᱪᱟᱥ ᱵᱟᱲᱟᱭ ᱦᱩᱭᱩᱜ ᱜᱮᱭᱟ
ᱩᱸ
ᱟᱨ ᱚᱱᱮ ᱯᱟᱨᱚᱢᱮᱱ ᱥᱤᱡᱤᱱ ᱵᱟᱫᱟᱢ ᱠᱚᱠᱚ ᱪᱟᱥ ᱵᱟᱲᱟ ᱞᱮᱫᱟ ᱚᱱᱟ ᱠᱚᱨᱮ
ᱟᱨ ᱟᱫᱚ ᱜᱚᱢᱠᱮ ᱱᱚᱛᱮ ᱢᱟ ᱟᱞᱮ ᱢᱟ ᱫᱟᱜ ᱥᱮᱫ ᱨᱮᱱᱟᱜᱢᱟ ᱟᱹᱰᱤᱢᱟ ᱮᱸᱴᱠᱮᱴᱚᱬᱮ ᱢᱮᱱᱟᱜᱼᱟ ᱟᱫᱚ ᱡᱟᱦᱟᱸ ᱱᱚᱜᱼᱚᱭ ᱥᱮᱨᱢᱟ ᱫᱟᱜ ᱡᱟᱹᱲᱤᱭᱟᱹ ᱞᱮᱠᱟᱱ ᱛᱮ ᱥᱩᱵᱤᱫᱟ ᱧᱚᱜᱚᱜ ᱠᱟᱱᱟᱞᱮ ᱵᱟᱠᱷᱟᱱ ᱰᱮᱢ ᱨᱮᱱᱟᱜ ᱦᱚᱸ ᱠᱳᱱᱳᱥᱤ ᱥᱩᱵᱤᱫᱟ ᱵᱟᱹᱱᱩᱜᱼᱟ ᱰᱮᱢ ᱠᱟᱛᱮᱫ ᱦᱚᱸ ᱫᱟᱜ ᱠᱚ ᱟᱲᱟᱜ ᱨᱮᱦᱚᱸ ᱱᱚᱛᱮ ᱟᱞᱮ ᱟᱹᱛᱩ ᱴᱚᱴᱷᱟ 'ᱼᱼ' ᱥᱮᱱ ᱥᱮᱴᱮᱨᱚᱜ ᱞᱟᱹᱜᱤᱫ ᱛᱮ ᱫᱟᱜ ᱦᱚᱸ ᱵᱟᱠᱚ ᱥᱮᱴᱮᱨ ᱦᱚᱪᱚᱜᱣᱟᱜᱼᱟ ᱞᱟᱦᱟ ᱠᱷᱚᱱᱟᱜ ᱜᱮ ᱚᱸᱰᱮ ᱠᱚ ᱵᱚᱲᱦᱟᱣ ᱨᱟᱠᱟᱵ ᱛᱮ ᱟᱠᱚ ᱵᱟᱹᱫᱽ ᱥᱮᱱ ᱠᱚ ᱤᱫᱤ ᱪᱟᱵᱟᱭᱟ ᱟᱞᱮ ᱱᱚᱛᱮ ᱦᱮᱡ ᱵᱟᱲᱟᱜ ᱛᱮᱫᱚ ᱫᱟᱜ ᱫᱚ ᱠᱚᱢ ᱛᱟᱦᱮᱱᱟ ᱡᱟᱦᱟᱸ ᱚᱠᱟ ᱵᱷᱩᱜᱟᱹᱜ ᱛᱟᱦᱮᱸ ᱠᱚᱜ ᱚᱱᱟ ᱵᱷᱩᱜᱟᱹᱜ ᱞᱮᱵᱮᱞ ᱥᱮᱴᱮᱨ ᱞᱟᱹᱜᱤᱫ ᱛᱮ ᱫᱟᱜ ᱦᱚᱸ ᱵᱟᱝ ᱛᱟᱦᱮᱱᱟ ᱟᱨ ᱵᱟᱝ ᱚᱱᱟ ᱜᱮᱞᱮ ᱮᱴᱠᱮᱴᱚᱬᱮᱜᱼᱟ ᱟᱨ ᱟᱫᱚ ᱚᱱᱠᱟ ᱟᱨ ᱱᱤᱛᱚᱜ ᱫᱚ ᱚᱱᱛᱮ ᱫᱚ ᱡᱟᱹᱥᱛᱤ ᱫᱚ ᱰᱟᱝᱨᱤ ᱠᱚᱛᱮ ᱠᱚ ᱥᱤᱭᱳᱜ ᱠᱟᱱᱟ ᱥᱮ ᱴᱨᱟᱠᱴᱟᱨ ᱠᱟᱛᱮ ᱠᱚ ᱥᱤᱭᱳᱜ ᱠᱟᱱᱟ ᱾
ᱦᱮᱸ ᱟᱞᱮ ᱱᱚᱛᱮ ᱫᱚ ᱰᱟᱝᱨᱤ ᱠᱚᱛᱮ ᱫᱚ ᱵᱟᱝ ᱠᱚ ᱥᱤᱭᱟᱹᱜ ᱠᱟᱱᱟ ᱱᱤᱛᱚᱜ ᱴᱨᱟᱠᱴᱚᱨ 'ᱼᱼ' ᱠᱚᱛᱮ ᱠᱚ ᱥᱤᱭᱳᱜ ᱠᱟᱱᱟ ᱾ ᱱᱮᱛᱚᱜ ᱢᱟ ᱰᱤᱡᱤᱴᱮᱞ ᱡᱩᱜᱽ ᱩᱰᱩᱠᱮᱱᱟ ᱟᱫᱚ ᱰᱟᱹᱝᱨᱤ ᱠᱚᱫᱚ ᱠᱚ ᱟᱫ ᱤᱫᱤᱜ ᱠᱟᱱᱟ ᱾
ᱦᱮᱸ
ᱟᱫᱚ ᱟᱯᱮ ᱫᱤᱥᱚᱢ ᱥᱮᱫ ᱫᱚ ᱪᱮᱫ ᱞᱮᱠᱟ ᱰᱟᱝᱨᱤ?
ᱱᱚᱛ-ᱱᱚᱛᱮ ᱦᱚᱸ ᱱᱚᱛᱮ ᱱᱚᱛ ᱱᱚᱛᱮ ᱦᱚᱸ ᱜᱚᱢᱠᱮ ᱵᱟᱹᱭ ᱵᱟᱹᱭᱛᱮ ᱡᱚᱛᱚ ᱠᱤᱪᱷᱩ ᱢᱟᱞᱚᱴ ᱪᱟᱵᱟᱭᱮᱱᱟ ᱟᱵᱚ ᱱᱤᱛᱚᱜ ᱦᱚᱸ ᱜᱚᱴᱼᱼ ᱜᱴᱟ ᱞᱮᱠᱟ ᱨᱮᱜᱮᱵᱤᱱ ᱧᱮᱞᱮᱫ ᱜᱮᱭᱟ ᱟᱹᱵᱤᱱ ᱦᱚᱸ ᱟᱨ ᱟᱞᱤᱧ ᱦᱚᱸ ᱱᱚᱛᱮ ᱜᱚᱴᱟ ᱟᱹᱛᱩ ᱠᱚ ᱟᱨ ᱮᱴᱟᱜ ᱟᱹᱛᱩᱳ ᱠᱚ ᱠᱤ ᱡᱷᱟᱹᱞ ᱡᱷᱟᱹᱞ ᱟᱹᱛᱩ ᱠᱚᱨᱮ ᱦᱚᱸ ᱞᱤ ᱧᱮᱞ ᱮᱫᱟ ᱾ ᱠᱮᱵᱚᱲᱚ ᱚᱱᱞᱤ ᱴᱨᱟᱠᱴᱚᱨ ᱛᱮ ᱥᱤᱭ ᱦᱩᱭᱩᱜ ᱠᱟᱱᱟ ᱢᱟᱲᱟᱝ ᱡᱟᱦᱟᱸ ᱟᱵᱚ ᱾ ᱱᱟᱦᱮᱞ ᱛᱮ ᱥᱤ ᱵᱟᱲᱟᱭᱮᱫ ᱛᱟᱦᱮᱱ ᱚᱱᱟ ᱨᱮ ᱡᱚ ᱚᱠᱟᱞᱮᱠᱟ ᱯᱚᱨᱤᱢᱟᱬᱟ ᱨᱮ ᱦᱩᱲᱩ ᱜᱟᱪᱷᱤᱜ ᱠᱟᱱ ᱛᱟᱦᱮᱱ ᱟᱨ ᱚᱝᱠᱟᱞᱠᱟ ᱡᱟᱹᱥᱛᱤ ᱡᱟᱹᱥᱛᱤ ᱮᱸᱻ ᱤᱭᱟᱹᱠᱚ, ᱜᱟᱹᱪᱷᱤ ᱠᱚ ᱦᱩᱭᱩᱜ ᱠᱟᱱ ᱛᱟᱦᱮᱱ ᱟᱨ ᱵᱟᱝ ᱦᱩᱲᱩ ᱫᱟᱨᱮ ᱠᱚ ᱥᱟᱨᱥᱟᱜ ᱠᱟᱱ ᱛᱟᱦᱮᱱ ᱢᱟᱲᱟᱝ ᱵᱷᱟᱹᱜᱤ ᱞᱮᱠᱟ ᱫᱚ ᱵᱟᱹᱱᱩᱜ ᱟᱠᱟᱫᱟ ᱟᱨ ᱟᱹᱵᱤᱱ ᱟᱹᱞᱤᱧ ᱴᱷᱮᱱ ᱼ ᱱᱚᱣᱟ ᱠᱩᱠᱞᱤ ᱛᱟᱦᱮᱸᱭᱮᱱᱟ ᱡᱮ ᱟᱹᱵᱤᱱ ᱱᱚᱣᱟᱴᱟᱜ ᱞᱟᱹᱭ ᱵᱤᱱ ᱡᱮ ᱵᱟᱝᱟ ᱞᱟᱦᱟᱜ ᱞᱟᱦᱟᱜ ᱟᱵᱚ ᱦᱟᱲᱟᱢ ᱦᱟᱯᱲᱟᱢ ᱠᱚ ᱼᱼ ᱥᱚᱢᱚᱭ ᱨᱮ ᱟᱨ ᱱᱤᱛᱚᱜᱟᱜ ᱥᱚᱢᱚᱭ ᱨᱮ ᱪᱮᱫ ᱵᱚᱫᱞᱟᱵ ᱵᱤᱱ ᱧᱮᱞᱮᱫᱼᱟ ᱡᱮ ᱪᱮᱫ ᱯᱚᱨᱤᱵᱚᱨᱛᱚᱱ ᱟᱠᱟᱱᱟ ᱱᱤᱛᱚᱜ ᱥᱚᱢᱟᱡᱽ ᱨᱮ? ᱡᱟᱦᱟᱸ ᱠᱤ ᱢᱟᱞᱚᱴ ᱦᱩᱭᱠᱟᱱᱟ?
ᱥᱚᱢᱟᱡᱽ ᱨᱮ ᱱᱤᱛᱚᱜ ᱢᱟᱞᱚᱴ ᱛᱮᱫᱚ ᱵᱚᱞᱛᱮ ᱟᱵᱚ ᱱᱚᱜᱼᱚᱭ ᱞᱟᱦᱟᱛᱮ ᱪᱮᱫ ᱞᱮᱠᱟ ᱰᱟᱝᱨᱤ ᱠᱚᱠᱚ ᱛᱟᱦᱮᱸ ᱠᱟᱱ ᱛᱟᱵᱚᱱᱟ᱾ ᱰᱟᱝᱨᱤ ᱠᱚ ᱰᱟᱝᱨᱤ ᱠᱚᱛᱮ ᱟᱵᱚ ᱵᱚᱱ ᱟᱹᱥᱩᱞᱚᱜ ᱛᱟᱦᱮᱸᱫ, ᱰᱟᱝᱨᱤ ᱥᱤᱭᱚᱜ ᱵᱚᱱ ᱤᱫᱤ ᱠᱚ ᱛᱟᱦᱮᱸᱫ ᱾ ᱩᱱᱠᱩ ᱛᱮᱜᱮ ᱢᱟᱱᱮ ᱩᱱᱠᱩ ᱛᱮᱜᱮ ᱟᱵᱚᱣᱟᱜ ᱡᱷᱚᱛᱚ ᱠᱤᱪᱷᱩ ᱪᱟᱞᱟᱜ ᱠᱟᱱ ᱛᱟᱦᱮᱸᱜ ᱟᱨ ᱱᱮᱛᱟᱨ ᱢᱟ ᱧᱮᱞ ᱦᱩᱭᱩᱜ ᱠᱟᱱᱟ ᱚᱠᱟᱭ ᱚᱲᱟᱜ ᱨᱮᱦᱚᱸ, ᱰᱟᱝᱨᱤ ᱦᱚᱸ ᱵᱟᱵᱚᱱ ᱧᱮᱞ ᱧᱟᱢ ᱚᱪᱚᱭᱮᱫ ᱠᱚ ᱦᱮᱸ ᱥᱮ ᱚᱠᱚᱭ ᱚᱲᱟᱜ ᱨᱮᱦᱚᱸ ᱵᱟᱠᱚ ᱧᱮᱞ ᱧᱟᱢᱚᱜ ᱠᱟᱱᱟ᱾ ᱟᱨ ᱡᱟᱦᱟᱸ ᱟᱵᱚᱣᱟᱜ ᱥᱚᱦᱚᱨᱟᱭ ᱯᱚᱨᱚᱵᱽ ᱠᱚ ᱦᱩᱭᱩᱜ ᱫᱚ ᱚᱱᱟ ᱥᱚᱦᱚᱨᱟᱭ ᱯᱚᱨᱚᱵᱽ ᱠᱚᱨᱮ ᱦᱚᱸ ᱡᱟᱹᱥᱛᱤ ᱰᱟᱝᱨᱤ ᱵᱟᱵᱚᱱ ᱧᱮᱞ ᱧᱟᱢᱮᱫ ᱠᱚᱣᱟ ᱱᱮᱛᱟᱨ᱾
ᱡᱟᱹᱥᱛᱤ ᱢᱟ ᱥᱚᱨᱦᱟᱭ ᱯᱟᱨᱟᱽ ᱥᱮᱫ ᱨᱮᱢᱟ ᱟᱯᱮ ᱥᱮᱫ ᱨᱮᱜᱮ ᱡᱟᱹᱥᱛᱤ ᱰᱟᱹᱝᱨᱤ ᱠᱚᱢᱟ ᱠᱚ ᱠᱷᱩᱱᱴᱟᱹᱣ ᱵᱟᱲᱟ ᱠᱚᱜᱮᱭᱟ ᱾
ᱦᱮᱸ
ᱦᱩᱸ ᱟᱨ ᱟᱨ ᱪᱮᱫ ᱠᱚ ᱚᱱᱠᱟ ᱯᱚᱨᱤᱵᱚᱨᱛᱚᱱ ᱛᱚᱱ ᱵᱤᱱ ᱧᱮᱞ ᱞᱮᱠᱟ ᱡᱟᱦᱟᱸ ᱟᱹᱵᱤᱱ ᱱᱤᱛᱚᱜ ᱵᱤᱱ ᱢᱟᱱᱮ ᱟᱹᱵᱤᱱ ᱛᱮᱦᱚᱸ ᱵᱤᱱ ᱵᱩᱡᱷᱟᱹᱣ ᱫᱟᱲᱮᱭᱟᱜ ᱠᱟᱱᱟ ᱚᱠᱟ ᱠᱚ ᱵᱚᱫᱚᱞ ᱨᱮᱱᱟᱜ ᱱᱤᱥᱟᱱ ᱠᱟᱱᱟ ᱾
ᱚᱱᱠᱟ ᱵᱚᱫᱚᱞ ᱞᱮᱱᱟᱜ ᱡᱤᱱᱤᱥ ᱫᱚ ᱞᱟᱹᱭ ᱛᱮᱫᱚ ᱼᱼ ᱵᱚᱫᱚᱞ ᱫᱚ ᱟᱹᱰᱤ ᱠᱤᱪᱷᱩ ᱜᱮ ᱵᱚᱫᱚᱞ ᱠᱟᱱ ᱜᱮᱭᱟ ᱢᱮᱱᱠᱷᱟᱱ ᱟᱫᱚ ᱤᱧ ᱫᱚ ᱡᱟᱹᱥᱛᱤ ᱩᱢᱮᱨ ᱫᱚ ᱵᱟᱝ ᱦᱩᱭ ᱠᱟᱱ ᱛᱤᱧᱟᱹ ᱥᱮ ᱟᱫᱚ ᱩᱱᱟᱹᱜ ᱠᱤᱪᱷᱩ ᱫᱚ ᱱᱟᱜ ᱵᱟᱹᱧ ᱵᱟᱲᱟᱭᱟ ᱦᱟᱸᱜ
ᱦᱮᱸ ᱟᱫᱚ ᱱᱚᱜᱼᱚᱭ ᱱᱟᱜ ᱟᱹᱞᱤᱧ ᱦᱟᱜ ᱞᱤᱧ ᱞᱟᱹᱭᱟᱵᱤᱱ ᱠᱟᱱᱟ ᱡᱟᱦᱟᱸ ᱟᱵᱚ ᱼᱼ ᱱᱤᱛᱚᱜ ᱫᱚ ᱡᱟᱦᱟᱱᱟᱜ ᱵᱚ ᱩᱰᱩᱠ ᱟᱠᱟᱱᱟ ᱟᱫᱷᱩᱱᱤᱠ ᱡᱩᱜᱽ ᱨᱮ᱾ ᱱᱚᱣᱟ ᱥᱮᱢᱯᱩ ᱠᱚ ᱫᱚ ᱟᱨ ᱵᱟᱝᱜᱮ᱾ ᱤᱭᱟᱹ ᱠᱚ ᱮᱵᱚᱢ ᱢᱟᱲᱟᱝ ᱟᱨ ᱮᱱ ᱵᱟᱹᱴᱤ ᱜᱷᱟᱥᱟᱣ ᱠᱚ ᱪᱮᱫ ᱠᱚᱛᱮ ᱠᱚ ᱜᱟᱥᱟᱣᱮᱫ ᱛᱟᱦᱮᱸᱱ ᱟᱵᱚ ᱡᱮᱢᱚᱱ ᱱᱟᱲᱠᱟ ᱦᱟᱥᱟ ᱛᱮ ᱢᱟᱲᱟᱝ ᱜᱚ ᱵᱚᱦᱚᱜ ᱵᱚ ᱱᱟᱲᱠᱟᱜ ᱠᱟᱱ ᱛᱟᱦᱮᱸᱫ? ᱧᱮᱞ ᱧᱮᱞ ᱟᱠᱟᱫᱟᱵᱤᱱ ᱥᱮ ᱵᱟᱝ? ᱦᱮᱸ ᱛᱚ ᱢᱟᱲᱟᱝ ᱛᱟᱨᱥᱟᱛᱮ ᱵᱚᱦᱚᱜ ᱨᱮᱱᱟᱜ ᱥᱤ ᱠᱚ ᱴᱷᱮᱱ ᱠᱷᱚᱱᱟᱜ ᱟᱵᱚ ᱵᱚᱦᱚᱜ ᱨᱮᱱᱟᱜ ᱩᱵ ᱨᱮᱱᱟᱜ ᱫᱟᱲᱮ ᱟᱹᱰᱤ ᱮᱢᱟᱱ ᱛᱮᱭᱟᱜ ᱚᱱᱟ ᱱᱟᱲᱠᱟ ᱦᱟᱥᱟ ᱨᱮᱱᱟᱜ ᱫᱚ ᱟᱹᱰᱤᱜᱟᱱ ᱩᱯᱚᱡᱩᱠᱛᱚ ᱢᱮᱱᱟᱜᱼᱟ ᱾
ᱦᱮᱸ ᱦᱮᱸ
ᱦᱮᱸ ᱚᱱᱟ ᱠᱚᱜᱮ ᱱᱤᱛᱚᱜ ᱦᱚᱸ ᱯᱚᱨᱤᱵᱚᱨᱛᱚᱱ ᱟᱠᱟᱱᱟ ᱟᱨ ᱡᱟᱦᱟᱸᱴᱟᱜ ᱠᱤ ᱟᱵᱚ ᱱᱚᱣᱟ ᱟᱵᱚ ᱜᱟᱥᱟᱭ ᱫᱟᱵᱚ ᱡᱟᱦᱟᱱᱟᱜ ᱡᱤᱱᱤᱥ ᱛᱚᱨᱚᱡ ᱠᱚᱛᱮ ᱚᱠᱟ ᱡᱤᱱᱤᱥ᱾ ᱪᱟᱥᱟᱜ ᱠᱟᱱ ᱛᱟᱦᱮᱸᱫ ᱚᱱᱟ ᱨᱮᱱᱟᱜ ᱥᱟᱯᱷᱟ ᱥᱩᱛᱨᱟᱹ ᱟᱨ ᱚᱱᱟ ᱠᱚᱨᱮᱱᱟᱜ ᱠᱳᱱᱥᱤ᱾ ᱩᱱᱠᱩ ᱡᱟᱦᱟᱸ ᱛᱤᱱᱟᱜ ᱠᱤᱴᱚᱠ ᱢᱟᱱᱮ ᱠᱤᱴᱟᱱᱩ ᱠᱚ ᱤᱱᱟᱹᱜ ᱦᱚᱸ ᱵᱟᱝᱟ
ᱦᱩᱸ ᱱᱮᱛᱟᱨ ᱠᱚᱢᱟ ᱚᱱᱟᱢᱟ ᱵᱟᱝ ᱧᱮᱞ ᱧᱟᱢᱚᱜ ᱠᱟᱱᱟ ᱱᱮᱛᱟᱨ ᱢᱟ ᱟᱱᱮ ᱥᱟᱵᱚᱱ᱾ ᱯᱩᱬ ᱢᱮᱱᱟᱜ-ᱟ ᱟᱨᱚ
ᱟᱫᱚ ᱚᱱᱟᱛᱮ ᱠᱚ ᱢᱮᱱᱟ ᱟᱵᱚ ᱢᱟ ᱱᱮᱛᱟᱨ ᱢᱟ ᱮᱸ᱾ ᱟᱯᱱᱟᱨ ᱚᱱᱟ ᱵᱚ ᱵᱳᱭᱜᱟᱱᱤᱠ ᱠᱚ ᱟᱫᱷᱩᱱᱤᱠ ᱠᱚ ᱚᱥᱛᱨᱚ ᱥᱚᱥᱛᱨᱚ ᱟᱫᱚ ᱚᱱᱟ ᱠᱚᱜᱮ ᱟᱯᱱᱟᱨ ᱠᱮᱫ ᱛᱮᱟᱵᱚ ᱟᱵᱚᱱᱟᱜ ᱢᱟ ᱟᱹᱨᱤᱪᱟᱹᱞᱤ ᱵᱟᱵᱚ ᱦᱤᱲᱤᱧ ᱪᱟᱵᱟ ᱠᱮᱫᱟ ᱢᱟᱲᱟᱝ ᱠᱚᱨᱮᱱᱟᱜ᱾
ᱦᱮᱸ
ᱟᱨ ᱦᱚᱲᱢᱚ ᱠᱚᱦᱚ ᱴᱷᱤᱠ ᱵᱟᱜ ᱛᱟᱦᱮᱱ ᱠᱟᱱ ᱛᱟᱵᱚᱱ ᱟᱨ ᱦᱟᱱᱟ ᱱᱟᱣᱟ᱾ ᱵᱮᱢᱟᱨ ᱟᱡᱟᱨ ᱧᱟᱢᱮᱫ ᱵᱚᱱᱟ ᱫᱤᱱᱜᱮ
ᱦᱮᱸ ᱠᱤᱢᱤᱞ ᱠᱚᱠᱚ ᱢᱮᱥᱟᱣᱟᱜ ᱠᱟᱱᱟ ᱥᱮ᱾ ᱥᱟᱵᱚᱱ ᱫᱚ ᱱᱟᱜ ᱮᱢᱱᱤ ᱛᱮᱫᱚ ᱵᱟᱝᱠᱚ ᱛᱮᱭᱟᱨ ᱮᱫᱟ ᱠᱮᱢᱤᱠᱮᱞ ᱠᱚᱠᱚ ᱢᱮᱥᱟᱣᱟᱜ ᱠᱟᱱᱟ ᱦᱟᱱᱟ ᱱᱟᱣᱟ ᱠᱚ ᱢᱮᱥᱟᱣᱟᱜ ᱠᱟᱱᱟ ᱛᱚᱵᱮ ᱚᱱᱟ ᱥᱟᱵᱚᱱ ᱢᱤᱫᱴᱮᱱ ᱛᱮᱭᱟᱨᱚᱜ ᱠᱟᱱᱟ ᱟᱨ ᱚᱱᱟ ᱜᱮ ᱱᱤᱛᱳᱜ᱾ ᱟᱵᱚ ᱵᱚᱱ ᱤᱭᱟᱹ ᱤᱭᱟᱹ ᱥᱮᱫᱟ ᱵᱚᱱ᱾
ᱦᱩᱸ ᱟᱫᱚ ᱚᱱᱟ ᱞᱮᱠᱟᱛᱮ ᱟᱹᱞᱤᱧ ᱦᱚᱞᱤᱧ ᱞᱟᱹᱭᱟ ᱟᱵᱚ ᱢᱟᱲᱟᱝ ᱡᱟᱦᱟᱸ ᱞᱮᱠᱟ ᱪᱟᱥᱵᱥ ᱦᱩᱭᱩᱜ ᱠᱟᱱ ᱛᱟᱦᱮᱸᱫ ᱪᱟᱥᱵᱟᱥ ᱦᱩᱭ ᱠᱟᱛᱮ ᱚᱱᱟ ᱦᱩᱲᱩ ᱪᱟᱣᱞᱮ ᱡᱚᱢ ᱠᱟᱛᱮᱫ ᱦᱟᱲᱟᱢ ᱦᱟᱯᱲᱟᱢ ᱠᱚ ᱟᱹᱰᱤ ᱮᱸ ᱵᱚᱭᱮᱥ ᱫᱷᱟᱹᱨᱤᱡ ᱠᱚ ᱛᱟᱦᱮᱱ ᱠᱟᱱ ᱛᱟᱦᱮᱸᱫ ᱥᱳᱚᱛᱛᱨ ᱥᱮᱹᱭ ᱥᱚᱭ
ᱦᱮᱸ ᱢᱮᱱ ᱫᱤᱧ
ᱩᱱᱠᱩ ᱫᱚ ᱮᱢᱱᱤ ᱮᱢᱱᱤ ᱛᱚ ᱤᱱᱟᱹᱜ ᱫᱤᱱ ᱫᱚ ᱵᱟᱠᱚ ᱛᱟᱦᱮᱱ ᱠᱟᱱ ᱛᱟᱦᱮᱸᱫ᱾
ᱦᱳᱭ ᱱᱮᱛᱟᱨ ᱢᱟ ᱪᱟᱥᱼᱵᱟᱥ ᱠᱚᱨᱮ ᱦᱚᱸ ᱥᱟᱨ ᱠᱚᱵᱚᱱ ᱮᱢᱟᱜ ᱠᱟᱱᱟ ᱩᱱᱫᱤᱱ ᱫᱚ ᱥᱟᱨ ᱠᱚᱦᱚᱸ ᱩᱱᱟᱹᱜ ᱵᱟᱝ ᱦᱮᱸ ᱵᱤᱥ ᱠᱚ᱾
ᱟᱨ ᱱᱚᱣᱟ ᱢᱟ ᱰᱟᱝᱨᱤ ᱦᱚᱸ ᱚᱲᱟᱜ ᱨᱮ ᱵᱟᱹᱱᱩᱜ ᱠᱚᱣᱟ ᱛᱚ ᱜᱩᱨᱤᱡ ᱠᱷᱚᱛ ᱦᱚᱸ ᱚᱠᱟ ᱞᱮᱠᱟᱢ ᱮᱢᱟ ᱦᱮᱸ ᱥᱮ ᱵᱟᱝ
ᱞᱟᱦᱟ ᱛᱮᱫᱚ ᱜᱩᱨᱤᱡ ᱠᱷᱚᱛᱷ ᱦᱚᱸᱠᱚ ᱮᱢ ᱛᱟᱦᱮᱸᱫ ᱱᱮᱛᱟᱨ ᱢᱟ ᱚᱱᱟ ᱦᱚᱸ ᱵᱟᱝ ᱧᱮᱞ ᱧᱟᱢᱚᱜ ᱠᱟᱱᱟ
ᱟᱨ ᱵᱟᱵᱤᱱ ᱧᱮᱞ ᱵᱟᱲᱟᱭ ᱟᱠᱟᱫ ᱠᱚᱣᱟ ᱱᱮᱛᱟᱨ ᱚᱱᱮ ᱴᱟᱠᱴᱚᱨ ᱠᱚᱛᱮ ᱥᱤ ᱠᱟᱛᱮᱫ ᱡᱟᱦᱟᱸ ᱟᱵᱚ᱾ ᱵᱟᱹᱫᱽ ᱨᱮ ᱦᱟᱹᱠᱩ ᱠᱚᱦᱚᱸ ᱵᱟᱵᱚᱱ ᱧᱟᱢᱮᱫ ᱠᱚᱣᱟ ᱜᱚᱸᱜᱷᱟ ᱠᱚᱦᱚᱸ ᱠᱟᱴᱠᱚᱢ ᱠᱚᱦᱚᱸ ᱠᱚ ᱟᱫ ᱪᱟᱵᱟᱭᱮᱱᱟ ᱟᱨ ᱢᱟᱞᱚᱴ ᱪᱟᱵᱟ ᱟᱠᱟᱱ ᱞᱮᱠᱟ ᱠᱟᱛᱷᱟ ᱠᱟᱱᱟ ᱱᱚᱣᱟ ᱠᱚᱫᱚ᱾
ᱦᱮᱸ ᱮᱠᱫᱚᱢ ᱴᱷᱤᱠ ᱵᱮᱱ ᱞᱟᱹᱭ ᱠᱮᱫᱟ ᱜᱚᱢᱠᱮ ᱱᱮᱛᱟᱨ ᱫᱚ ᱞᱟᱦᱟᱛᱮ ᱪᱮᱠᱟ ᱟᱵᱚ ᱥᱟᱶ᱾
ᱦᱮᱸ ᱞᱟᱹᱭ ᱵᱤᱱ ᱞᱟᱹᱭ ᱵᱤᱱ
ᱞᱟᱹᱭᱫᱟᱹᱧ ᱞᱟᱦᱟᱛᱮ ᱪᱮᱫᱠᱟ ᱟᱵᱚ ᱥᱟᱶᱛᱟ ᱨᱮ ᱮᱸ ᱢᱟᱱᱮ ᱮᱸ ᱢᱟᱱᱮ ᱤᱭᱟᱹ ᱵᱟᱹᱫᱽ ᱥᱮᱫ ᱠᱚ ᱪᱟᱞᱟᱜ ᱛᱟᱦᱮᱸᱫ ᱡᱟᱸ ᱜᱚᱸᱜᱷᱟ ᱯᱟᱸᱡᱟ ᱠᱚ ᱠᱟᱴᱠᱚᱢ ᱠᱳᱢᱯᱟᱱᱤᱭᱟᱹ ᱠᱚ ᱱᱮᱛᱟᱨ ᱫᱚ ᱚᱝᱠᱟ ᱦᱚᱸ ᱵᱟᱝᱠᱚ ᱪᱟᱞᱟᱜ ᱠᱟᱱᱟ ᱪᱮᱫᱟᱜ ᱥᱮ ᱧᱟᱢ ᱡᱚᱛᱚ ᱵᱟᱝᱠᱚ ᱧᱟᱢᱚᱜ ᱠᱟᱱᱟ ᱱᱚᱛᱮ ᱢᱟᱠᱚ ᱢᱟᱞᱚᱴ ᱪᱟᱵᱟᱟᱣ ᱠᱟᱱᱟ
ᱚ ᱟᱨ ᱟᱵᱚ ᱢᱟᱵᱚ ᱡᱟᱦᱟᱸ ᱠᱚᱨᱮᱢ ᱧᱮᱞ ᱵᱟᱲᱟ ᱟᱠᱟᱫ ᱜᱮᱭᱟ ᱜᱚᱢᱠᱮ ᱟᱫᱚ ᱱᱚᱜᱼᱚᱭ ᱟᱨ ᱰᱤᱡᱮ ᱞᱟᱜᱽᱬᱮ ᱠᱚ ᱟᱨ ᱛᱩᱢᱫᱟᱜ ᱴᱟᱢᱟᱠ ᱠᱚ ᱟᱪᱪᱷᱟ ᱟᱹᱵᱤᱱ ᱱᱚᱣᱟ ᱚᱠᱟᱴᱟᱜ ᱡᱟᱹᱥᱛᱤ ᱵᱤᱱ ᱜᱚᱨᱚᱡᱟᱜ ᱜᱮᱭᱟ ᱱᱚᱣᱟ ᱰᱤᱡᱮ ᱞᱟᱜᱽᱲᱮ ᱥᱮ ᱴᱟᱢᱟᱠ ᱛᱩᱢᱫᱟᱜ᱾ ᱚᱠᱟᱛᱮ ᱮᱱᱮᱡ ᱵᱤᱱ ᱨᱟᱹᱥᱠᱟᱹᱜ ᱜᱮᱭᱟ ᱟᱨ ᱜᱚᱨᱚᱡᱽ ᱛᱟᱵᱤᱱ?
ᱟᱸᱻ ᱜᱚᱨᱚᱡᱽ ᱫᱚ ᱵᱚᱞᱛᱮ ᱟᱵᱚᱣᱟᱜ ᱟᱹᱨᱤᱪᱟᱹᱞᱤ ᱨᱮ ᱢᱮᱱᱟᱜᱼᱟ ᱱᱤᱦᱼᱮ ᱛᱩᱢᱫᱟᱜ ᱴᱟᱢᱟᱠ ᱛᱮᱜᱮ ᱟᱵᱚ ᱫᱚ ᱯᱟᱹᱦᱤᱞ ᱠᱷᱚᱱᱟᱜ ᱵᱚᱱᱟ
ᱟᱹᱞᱤᱧᱟᱜ ᱫᱚ ᱱᱚᱰᱮ ᱠᱩᱠᱞᱤ ᱞᱤᱧ ᱫᱚᱦᱚᱭᱟ᱾ ᱱᱚᱰᱮ ᱠᱩᱠᱞᱤ ᱞᱤᱧ ᱫᱚᱦᱚᱭᱟ᱾ ᱟᱹᱵᱤᱱ ᱟᱹᱞᱤᱧ ᱥᱮᱨᱮᱧ ᱛᱩᱢ, ᱛᱩᱢᱫᱟᱜ ᱨᱩ, ᱛᱩᱢᱫᱟᱜ ᱨᱩ ᱴᱟᱢᱟᱠ ᱨᱩ ᱠᱚᱵᱤᱱ ᱵᱟᱲᱟᱭᱟ?
ᱦᱮᱸ ᱠᱟᱹᱴᱤᱡ ᱠᱟᱹᱴᱤᱡ ᱫᱚᱞᱤᱧ ᱵᱟᱲᱟᱭ ᱜᱮᱭᱟ᱾